ᱦᱮᱞᱳ
ᱦᱮᱞᱳ
ᱟᱸᱡᱚᱢᱚᱜ ᱠᱟᱱᱟ
ᱦᱮᱸ ᱟᱸᱡᱚᱢ ᱮᱱᱟ
ᱟᱪᱪᱷᱟ ᱡᱚᱦᱟᱨ ᱜᱮ
ᱦᱮᱸ ᱡᱚᱦᱟᱨ ᱜᱮ
ᱦᱮᱸ ᱛᱟᱦᱞᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ
ᱪᱮᱫ ᱦᱚᱸ ᱵᱟᱝᱟ ᱱᱚᱜᱚᱭ ᱫᱩᱲᱩᱵ ᱵᱟᱲᱟ ᱦᱩᱭ ᱠᱟᱱᱟ
ᱟᱪᱪᱷᱟ ᱟᱪᱪᱷᱟ ᱟᱫᱚ ᱡᱚᱢ ᱵᱟᱲᱟ ᱠᱚᱫᱚ ᱦᱩᱭᱱᱟ ᱥᱮ ᱵᱟᱝᱟ
ᱦᱮᱸ ᱡᱚᱢ ᱵᱟᱲᱟ ᱠᱚᱫᱚ ᱦᱩᱭ ᱠᱟᱱᱟ
ᱟᱪᱪᱷᱟ ᱟᱪᱪᱷᱟ ᱟᱹᱰᱤ ᱵᱷᱟᱹᱜᱤ ᱟᱨ ᱮᱚᱱᱛᱮ ᱦᱚᱭ ᱦᱤᱥᱤᱫ ᱫᱚ ᱪᱮᱫ ᱞᱮᱠᱟ ᱟᱯᱮᱥᱮᱫ ᱚᱱᱛᱮ ᱫᱚ
ᱦᱚᱭ ᱦᱤᱸᱥᱤᱫ ᱱᱚᱛᱮ ᱫᱚ
ᱦᱮᱸ
ᱮᱴᱟᱜ ᱥᱮᱫ ᱫᱚ ᱠᱟᱫᱟᱭ ᱜᱚᱝᱠᱮ
ᱟᱪᱪᱷᱟ ᱟᱪᱪᱷᱟ ᱟᱹᱰᱤ ᱵᱮᱥ ᱛᱟᱦᱞᱮ ᱟᱞᱮᱥᱮᱫ ᱱᱚᱛᱮ ᱦᱚᱸ ᱵᱟᱨᱯᱮ ᱫᱤᱱ ᱫᱷᱚᱨᱮ ᱢᱟ ᱟᱹᱰᱤ ᱡᱳᱨᱮ ᱥᱤᱛᱩᱝᱜ ᱠᱟᱱ ᱛᱟᱦᱮᱱ ᱢᱮᱱᱠᱷᱟᱱ ᱫᱟᱜ ᱨᱮᱭᱟᱜ ᱫᱚ ᱠᱚᱱᱚ ᱫᱟᱜ ᱦᱚᱸ ᱵᱟᱭ ᱫᱟᱜᱮᱜ ᱠᱟᱱ ᱛᱟᱦᱮᱱᱟ ᱢᱮᱱᱠᱷᱟᱱ ᱛᱤᱦᱤᱧ ᱫᱚ ᱥᱮᱫ ᱠᱟᱹᱴᱤᱡ ᱮ ᱫᱮᱭᱟ ᱠᱟᱫ ᱞᱮᱭᱟ ᱪᱟᱸᱫᱳ ᱵᱚᱸᱜᱟ ᱦᱚᱸ ᱛᱚ ᱛᱤᱦᱤᱧ ᱫᱚ ᱠᱟᱹᱴᱤᱡ ᱮ ᱫᱟᱜ ᱠᱟᱫᱟᱭ ᱛᱚ ᱠᱟᱹᱴᱤᱡ ᱨᱮᱭᱟᱲ ᱦᱚᱸ ᱨᱮᱭᱟᱲ ᱵᱩᱡᱟᱹᱜ ᱠᱟᱱᱟ ᱵᱮᱥ ᱦᱚᱸᱵᱮᱥ ᱧᱚᱜ ᱜᱮ ᱵᱩᱡᱟᱹᱜ ᱠᱟᱱᱟ ᱵᱟᱝᱠᱷᱟᱱ ᱠᱤᱪᱷᱩ ᱫᱤᱱ ᱠᱷᱚᱱ ᱫᱚ ᱞᱚᱞᱚ ᱛᱮᱞᱮ ᱮᱠᱫᱚᱢ ᱞᱮ ᱟᱲᱳᱣᱟᱜ ᱠᱟᱱ ᱛᱟᱦᱮᱱᱟᱞᱮ ᱢᱟᱱᱮ ᱟᱹᱰᱤ ᱡᱟᱹᱥᱛᱤ ᱜᱮ ᱞᱚᱞᱚ ᱠᱟᱱ ᱛᱟᱦᱮᱱ ᱛᱚ ᱦᱚᱲᱢᱚ ᱠᱚ ᱵᱮᱥ ᱵᱟᱝ ᱵᱩᱡᱷᱟᱹᱜ ᱠᱟᱱ ᱛᱟᱦᱮᱸ ᱠᱟᱱᱟ ᱛᱮᱦᱤᱧ ᱫᱚ ᱠᱟᱹᱴᱤᱡ ᱟᱨᱟᱢ ᱧᱚᱜ ᱵᱩᱡᱷᱟᱹᱜ ᱠᱟᱱᱟ ᱟ ᱟᱪᱪᱷᱟ ᱟᱪᱪᱷᱟ ᱟᱨ ᱚᱲᱟᱜ ᱦᱚᱲ ᱠᱚᱫᱚ ᱪᱮᱫ ᱠᱚᱯᱮ ᱪᱤᱠᱮᱟᱹ ᱵᱟᱲᱟᱭᱮᱫᱟ ᱦᱟᱞᱳ ᱨᱚᱲ ᱠᱟᱹᱴᱤᱡ ᱠᱟᱴᱟ ᱠᱟᱴᱟ ᱟᱸᱡᱚᱢᱚᱜ ᱠᱟᱱᱟ᱾ ᱦᱮᱞᱳ ᱟᱢ ᱟᱡᱸᱡᱚᱢ ᱧᱟᱢ ᱮᱟᱢ ᱯᱩᱨᱟᱹ ᱠᱞᱤᱭᱟᱨᱞᱤ